ᱦᱮᱸ ᱡᱚᱦᱟᱨ ᱜᱮ᱾
ᱪᱮᱫ ᱞᱮᱠᱟ ᱪᱮᱫ ᱤᱭᱟᱹ ᱱᱟᱯᱟᱭ ᱵᱟᱲᱟ ᱜᱮ ᱢᱮᱱᱟᱜ ᱯᱮᱭᱟ ᱥᱮ ᱵᱟᱝ?
ᱦᱮᱸ ᱱᱟᱯᱟᱭ ᱵᱟᱲᱟ ᱜᱮ ᱢᱮᱱᱟᱜ ᱞᱮᱭᱟ ᱟᱯᱮᱜᱮ ᱚᱠᱟ ᱞᱮᱠᱟ ᱟᱢ ᱜᱮ ᱚᱠᱟ ᱞᱮᱠᱟ ᱢᱮᱱᱟᱜ ᱢᱮᱭᱟ?
ᱦᱳᱭ ᱤᱧ ᱦᱚᱸ ᱱᱟᱯᱟᱭ ᱜᱮ ᱢᱤᱱᱟᱹᱧᱟ ᱪᱮᱫ ᱠᱚᱯᱮ ᱪᱤᱠᱟᱹ ᱵᱟᱲᱟᱭᱟ ᱱᱤᱛᱚᱜ ᱫᱚ?
ᱪᱤᱠᱟᱹ ᱦᱚᱸ ᱵᱟᱝ ᱱᱚᱜ-ᱚᱭ ᱫᱩᱲᱩᱵ ᱵᱟᱲᱟ ᱦᱩᱭ ᱟᱠᱟᱱᱟ ᱱᱚᱛᱮ ᱫᱚ ᱫᱟᱜᱼᱼ ᱠᱚ ᱡᱚᱨᱚᱜ ᱠᱟᱱᱟ ᱡᱚᱢ ᱵᱟᱲᱟ ᱠᱟᱛᱮᱫ ᱩᱱᱠᱩ ᱠᱚ ᱡᱟᱹᱯᱤᱫ ᱵᱟᱲᱟ ᱠᱮᱫᱟ ᱦᱟᱸᱜ᱾ ᱤᱧ ᱫᱚ ᱟᱹᱛᱩ ᱨᱮ ᱢᱮᱱᱟᱜ ᱠᱟᱫᱤᱧᱟ ᱛᱚ ᱱᱤᱛᱚᱜ ᱫᱚ ᱡᱚᱛᱚ ᱦᱚᱲ ᱜᱮᱠᱚ ᱡᱟᱹᱯᱤᱫ ᱪᱟᱯᱟ ᱟᱠᱟᱫᱟ ᱤᱧ ᱜᱮ ᱦᱟᱸᱜ ᱟᱣᱨᱤᱧ ᱡᱟᱹᱯᱤᱫᱟ᱾
ᱚ᱾
ᱦᱩᱸ ᱦᱩᱸ᱾
ᱛᱟᱦᱚᱞᱮᱼᱼ
ᱦᱩᱸ᱾
ᱪᱮᱫ ᱠᱚᱯᱮ ᱤᱭᱟᱹ ᱩᱛᱩ ᱵᱟᱲᱟ ᱞᱮᱫᱟ ᱛᱤᱦᱤᱧ ᱫᱚ?
ᱩᱛᱩ ᱫᱚ ᱦᱟᱸᱜ ᱱᱤᱛᱚᱜ ᱟᱹᱭᱩᱵ ᱵᱮᱲᱟ ᱫᱚ ᱵᱟᱝᱞᱮ ᱩᱛᱩ ᱟᱠᱟᱫᱟ ᱦᱮᱛᱳᱜ ᱟᱹᱭᱩᱵ ᱵᱮᱲᱟ ᱫᱚ ᱠᱷᱟᱹᱡᱟᱹᱲᱤ ᱟᱨ ᱠᱟᱱᱼᱼ ᱡᱚᱢ ᱠᱮᱫᱟ ᱟᱨᱼᱼ ᱟᱱᱟᱨᱚᱥ ᱛᱟᱦᱮᱸ ᱠᱟᱱᱟ ᱚᱱᱟ ᱠᱚᱜᱮ ᱡᱚᱢ ᱵᱟᱲᱟ ᱠᱟᱛᱮᱫ ᱥᱤᱸᱜᱟᱹᱲᱟ ᱠᱚ ᱡᱚᱢ ᱵᱟᱲᱟ ᱠᱟᱛᱮᱫᱼᱼ ᱡᱟᱹᱯᱤᱫ ᱠᱮᱫᱟ ᱠᱚ ᱦᱟᱸᱜ᱾
ᱟᱪᱪᱷᱟ ᱟᱯᱮ ᱥᱮᱱ ᱫᱚ ᱱᱮᱛᱟᱨ ᱦᱚᱸ ᱠᱷᱟᱴᱟᱲ ᱠᱚ ᱧᱟᱢᱚᱜ ᱠᱟᱱ ᱜᱮᱭᱟ?
ᱦᱮᱸ ᱠᱟᱱᱴᱷᱟᱲ ᱦᱮᱱᱟᱜ ᱠᱟᱜ ᱜᱮᱭᱟ ᱚᱱᱠᱟᱼᱼ ᱟᱞᱮᱭᱟᱜ ᱫᱟᱨᱮ ᱨᱮ ᱱᱤᱛᱚᱜ ᱦᱚᱸ ᱵᱟᱨᱭᱟ ᱡᱚ ᱢᱮᱱᱟᱜ ᱠᱟᱜ ᱜᱮᱭᱟ᱾
ᱚ ᱟᱪᱪᱷᱟ᱾
ᱦᱩᱸ᱾
ᱟᱞᱮ ᱥᱮᱱ ᱢᱟ ᱪᱟᱵᱟᱭᱮᱱ ᱟᱞᱮᱭᱟᱜ ᱥᱮᱱ ᱢᱟ ᱱᱤᱛᱚᱜ ᱢᱟᱼᱼ ᱟᱯᱮ ᱫᱚ ᱯᱟᱥᱮᱫᱼᱼ ᱟᱯᱮ ᱥᱮᱫ ᱫᱚ ᱯᱟᱥᱮᱡ ᱛᱟᱭᱚᱢ ᱧᱚᱜ ᱦᱩᱭᱩᱜ ᱦᱩᱭᱩᱜᱼᱟ ᱦᱮᱸᱥᱮ?
ᱵᱟᱝ ᱦᱩᱭᱩᱜ-ᱟ ᱚᱱᱠᱟ ᱫᱚ ᱵᱟᱝ ᱟᱫᱚᱼᱼ
ᱟᱞᱮ ᱥᱮᱫ ᱞᱟᱦᱟ ᱞᱟᱦᱟ ᱵᱤᱞᱤ ᱪᱟᱵᱟᱭᱮᱱᱟ, ᱦᱳᱭ ᱦᱳᱭ, ᱟᱨ ᱡᱚᱛᱚ ᱫᱟᱨᱮ ᱫᱚ ᱵᱟᱝ ᱥᱚᱢᱟᱱ ᱜᱮᱭᱟ ᱛᱚ᱾ ᱚᱠᱟ ᱚᱠᱟ ᱨᱮ ᱪᱚ ᱤᱭᱟᱹ, ᱡᱮᱢᱚᱱ ᱩᱞ ᱠᱚ ᱧᱮᱞ ᱢᱮ ᱵᱟᱨᱚ ᱢᱟᱥ ᱩᱞ ᱛᱟᱦᱮᱱ ᱜᱮᱭᱟ ᱥᱮ᱾ ᱟᱫᱚ ᱚᱱᱠᱟ ᱜᱮ ᱥᱮ ᱠᱷᱟᱱᱴᱷᱟᱲ ᱦᱚᱸ ᱢᱮᱱᱟᱜᱼᱟ᱾
ᱦᱮᱸ ᱦᱮᱸ ᱠᱟᱱᱴᱷᱟᱲ ᱦᱚᱸ, ᱠᱟᱱᱴᱷᱟᱲ ᱫᱚ ᱥᱮ ᱪᱮᱫ ᱵᱟᱱᱩᱜ-ᱟ᱾ ᱵᱟᱨᱚ ᱢᱟᱥ ᱜᱮ ᱡᱚᱜ-ᱟ᱾ ᱟᱫᱚ ᱞᱟᱦᱟ ᱛᱟᱭᱱᱚᱢ ᱢᱟᱱᱮ ᱠᱤᱪᱷᱩ ᱠᱤᱪᱷᱩ ᱫᱚ ᱢᱟᱱᱮ ᱛᱟᱭᱚᱢ ᱫᱟᱨᱟᱢ ᱧᱚᱜ᱾
ᱵᱟᱝ ᱠᱤᱪᱷᱩ ᱠᱤᱪᱷᱩ ᱫᱚ ᱛᱮᱦᱮᱱ ᱜᱮᱭᱟ ᱚᱱᱠᱟ᱾ ᱛᱟᱦᱮᱱ ᱜᱮᱭᱟ ᱚᱱᱟ ᱩᱛᱩ ᱵᱟᱲᱟᱭ ᱫᱚᱠᱚ ᱧᱮᱞ ᱠᱟᱜ ᱜᱤᱭᱟᱹᱧ ᱵᱟᱡᱟᱨ ᱠᱚᱨᱮᱜ᱾ ᱟᱫᱚ ᱯᱟᱥᱮᱜ ᱚᱱᱠᱟᱱᱟᱜ ᱠᱟᱱ ᱛᱟᱯᱮ ᱜᱮᱭᱟ ᱟᱯᱮᱭᱟᱜ ᱤᱭᱟᱹ ᱫᱚ᱾
ᱵᱟᱝᱜᱮ ᱚᱱᱠᱟᱱᱟᱜ ᱫᱚ ᱵᱟᱝ ᱠᱟᱱᱟ ᱟᱞᱮᱭᱟᱜ ᱦᱚᱸ᱾ ᱡᱟᱦᱟᱸ ᱱᱮᱛᱟᱨ ᱫᱤᱱ ᱜᱮ ᱵᱤᱞᱤᱜ ᱛᱟᱞᱮᱭᱟ ᱵᱤᱞᱤ ᱠᱟᱛᱮᱜ ᱟᱫᱚ ᱚᱱᱮ ᱥᱟᱨᱮᱡ ᱠᱟᱱᱟ ᱮᱸᱜ ᱩᱱᱟᱹᱜ ᱞᱟᱦᱟ ᱞᱟᱦᱟ ᱫᱚ ᱵᱟᱝ ᱵᱤᱞᱤᱜ ᱛᱟᱞᱮᱭᱟ ᱠᱟᱴᱤᱡ ᱮᱸ ᱛᱟᱭᱚᱢ ᱧᱚᱜ ᱠᱟᱛᱮᱜ ᱵᱤᱞᱤᱜ ᱛᱞᱮᱭᱟ ᱚᱱᱟ ᱛᱮ ᱱᱤᱛᱦᱚᱸ ᱢᱮᱱᱟᱜ ᱠᱟᱜ ᱜᱮᱭᱟ ᱟᱨ ᱞᱟᱦᱟᱛᱮ ᱡᱟᱦᱟᱸ ᱵᱤᱞᱤ ᱮᱦᱚᱵ ᱠᱟᱱᱟ ᱚᱱᱟ ᱠᱚᱫᱚ ᱦᱟᱸᱜ ᱵᱤ ᱵᱤᱞᱤ ᱪᱟᱵᱟᱭᱮᱱᱟ᱾
ᱦᱩᱸ ᱪᱮᱫ ᱠᱚ ᱛᱟᱞᱦᱮ ᱚᱱᱮ ᱚᱱᱠᱟᱱ ᱡᱚᱢ ᱞᱮᱠᱟᱱ ᱫᱟᱨᱮ ᱠᱚᱫᱚ ᱢᱮᱱᱟᱜ ᱛᱟᱯᱮᱭᱟ, ᱪᱮᱫ ᱠᱚ ᱡᱚ ᱚᱱᱠᱟ?
ᱦᱩᱸ ᱡᱚᱢ ᱫᱟᱨᱮ ᱠᱚᱫᱚ ᱦᱮᱱᱟᱜ ᱜᱮᱭᱟ ᱟᱭᱢᱟ ᱞᱮᱠᱟᱱᱟᱜ ᱜᱮ ᱱᱚᱝᱠᱟ ᱦᱩᱭᱱᱟ ᱩᱸ ᱩᱞ ᱫᱟᱨᱮ ᱦᱩᱭᱮᱱᱟ ᱟᱱᱟᱨᱚᱥ ᱫᱟᱨᱮ ᱦᱩᱭᱱᱟ ᱛᱟᱯᱚᱨᱮ ᱦᱩᱭᱩᱜ ᱠᱟᱱᱟ ᱰᱟᱹᱞᱤᱢ ᱫᱟᱨᱮ ᱦᱩᱭᱱᱟ ᱛᱟᱯᱚᱨᱮ
ᱪᱮᱫ ᱚ ᱰᱟᱞᱤᱢ ᱦᱳᱭ ᱦᱳᱭ᱾
ᱥᱮ ᱚᱱᱠᱟ ᱡᱚᱡᱚ ᱫᱟᱨᱮ ᱦᱩᱭᱮᱱᱟ ᱛᱟᱯᱚᱨᱮ ᱵᱟᱨᱩ ᱫᱟᱨᱮ ᱦᱩᱭ ᱦᱮᱱᱟᱜ ᱜᱮᱭᱟ ᱟᱭᱢᱟ ᱟᱨ ᱪᱮᱫ ᱪᱮᱫ ᱠᱚᱪᱚᱝ ᱵᱟᱹᱧ ᱫᱤᱥᱟᱹᱭᱮᱫᱟ ᱦᱟᱸᱜ᱾
ᱚ, ᱟᱞᱮ ᱥᱮᱱ ᱢᱟ ᱟᱞᱮ ᱥᱮᱫ ᱟᱞᱮᱭᱟᱜ ᱢᱟ ᱵᱟᱹᱱᱩᱜ ᱛᱟᱞᱮᱭᱟ ᱟᱞᱮ ᱢᱟ ᱠᱷᱟᱹᱞᱤ ᱢᱮᱱᱟᱜᱼᱟ ᱩᱞ ᱫᱟᱨᱮ ᱟᱵᱟᱨ ᱥᱟᱹᱯᱟᱹᱨᱤ ᱫᱟᱨᱮ, ᱟᱫᱚ ᱪᱮᱫ ᱟᱫᱚ ᱚᱱᱟ ᱫᱟᱨᱮ ᱚᱱᱟᱜᱮ ᱢᱮᱱᱟᱜ ᱛᱟᱞᱮᱭᱟ᱾
ᱦᱳᱭ ᱚᱱᱟ ᱥᱟᱹᱯ ᱯᱟᱹᱨᱤ ᱢᱟᱱᱮ ᱟᱸᱡᱤᱨ ᱫᱟᱨᱮ ᱜᱮᱛᱚ ᱦᱮᱸ ᱚᱱᱟ ᱦᱚᱸ ᱦᱮᱱᱟᱜ ᱟᱠᱟᱜ-ᱟ᱾
ᱦᱚᱸ ᱚᱱᱟ, ᱚᱱᱟᱜᱮ ᱢᱮᱱᱟᱜ ᱛᱟᱞᱮᱭᱟ ᱵᱟᱝᱠᱷᱟᱱ ᱫᱚ ᱵᱟᱝ᱾ ᱢᱤᱫᱴᱮᱡ ᱫᱚ ᱥᱤᱵᱤᱞ ᱜᱮ ᱵᱩᱡᱷᱟᱹᱜ ᱛᱟᱞᱮᱭᱟ ᱟᱨ ᱢᱤ ᱴᱮᱡ ᱫᱚ ᱫᱚᱢᱮ ᱡᱚᱡᱚ ᱜᱮᱭᱟ ᱟᱫᱚ ᱚᱱᱟᱴᱟᱜ ᱫᱚ ᱵᱟᱞᱮ ᱡᱚᱢ ᱜᱮᱭᱟ ᱚᱱᱟ ᱫᱚ ᱟᱪᱟᱨᱞᱮ ᱵᱮᱱᱟᱣ ᱵᱟᱲᱟ
ᱚ ᱟᱨᱦᱚᱸ ᱛᱟᱦᱮᱸᱜ ᱠᱟᱱ ᱜᱮᱭᱟ ᱢᱟᱱᱮ ᱤᱧ ᱫᱚ ᱱᱚᱝᱠᱟ ᱠᱟᱹᱴᱤᱡ ᱠᱷᱚᱱ ᱜᱮ ᱦᱟᱱᱟ ᱱᱚᱣᱟ ᱦᱩᱸ ᱡᱚ ᱨᱮᱱᱟᱜ ᱚᱱᱮ ᱡᱚᱢ ᱡᱤᱱᱤᱥ ᱚᱱᱟ ᱫᱟᱨᱮ ᱠᱚ ᱨᱚᱦᱚᱭ ᱨᱮᱱᱟᱜ ᱛᱟᱨᱯᱚᱨᱮ ᱚᱱᱟ ᱟᱱᱟᱨᱚᱥ ᱫᱟᱨᱮ᱾ ᱫᱟᱨᱮ ᱠᱚ ᱤᱧ ᱜᱤᱱ ᱨᱚᱦᱚᱭ ᱵᱟᱲᱟᱣ ᱠᱟᱫᱟ ᱟᱫᱚ ᱛᱳᱜ ᱫᱚ ᱡᱚ ᱦᱚᱸ ᱡᱚᱜ ᱠᱟᱱ ᱛᱤᱧᱟᱹ ᱛᱟᱯᱚᱨᱮ ᱱᱚᱝᱠᱟ ᱟᱺᱜᱩᱨᱤ ᱫᱟᱨᱮ ᱦᱚᱸ ᱛᱟᱦᱮᱸᱜ ᱠᱟᱱᱟ ᱟᱫᱚ ᱟᱺᱜᱩᱨᱤ ᱫᱟᱨᱮ ᱫᱚ ᱦᱟᱸᱜ ᱩᱸ ᱪᱮᱫ ᱡᱷᱟᱹᱱᱴᱤ ᱠᱚ ᱵᱟᱝ ᱡᱷᱟᱹᱱᱴᱤ ᱵᱟᱲᱟ ᱦᱩᱭ ᱟᱠᱟᱱᱟ ᱟᱫᱚ ᱛᱟᱞᱦᱮ ᱪᱮᱫ ᱦᱚᱸ ᱟᱸᱜᱤᱨ ᱫᱚ᱾
ᱟᱣᱟᱡᱽ ᱠᱚ ᱛᱷᱚᱲᱟ ᱰᱤᱥᱴᱟᱯᱚᱜ ᱠᱟᱱ ᱛᱟᱢᱟ᱾
ᱟᱸ ᱱᱤᱛᱚᱜ ᱴᱷᱤᱠ ᱜᱮ ᱟᱸᱡᱚᱢᱚᱜ ᱠᱟᱱᱟ?
ᱦᱳᱭ ᱦᱳᱭ ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ, ᱥᱚᱢᱚᱭ ᱰᱤᱥᱴᱟᱯᱮᱜ ᱛᱟᱢᱟ᱾ ᱟᱯᱮ ᱥᱮᱫ ᱫᱚᱢᱮ ᱱᱮᱴᱣᱟᱨᱠ ᱰᱤᱥᱴᱟᱵᱽ ᱟ ᱥᱮ ᱪᱮᱜ?
ᱵᱟᱝᱜᱮ ᱮᱫᱚᱢ ᱢᱮᱱ ᱜᱟᱱᱚᱜᱼᱟ ᱡᱮ ᱰᱤᱥᱴᱟᱨᱵ ᱫᱚ ᱰᱤᱥᱴᱟᱨᱵ ᱜᱮᱭᱟ ᱠᱟᱹᱴᱤᱡ ᱮᱴᱠᱮᱴᱚᱬᱮ ᱦᱩᱭᱩᱜ ᱜᱮᱭᱟ ᱟᱹᱛᱩ ᱫᱤᱥᱚᱢ ᱨᱮ᱾ ᱛᱚ ᱚᱱᱠᱟ ᱵᱟᱡᱟᱨ ᱥᱟᱦᱟᱨ ᱨᱮ ᱨᱤᱞᱟᱹ ᱠᱚᱫᱚ
ᱴᱟᱭᱤᱰ ᱠᱚᱨᱮ ᱢᱟᱛᱞᱚᱵ ᱢᱟᱱᱮ ᱤᱭᱟᱹ ᱟᱣᱟᱡᱽ ᱠᱚ ᱟᱸᱡᱚᱢᱚᱜ ᱠᱟᱱᱟ ᱛᱷᱚᱲᱟ ᱟᱢᱟᱜ ᱨᱚᱲ᱾ ᱚ ᱥᱟᱶᱛᱮ᱾
ᱚ ᱟᱪᱪᱷᱟ ᱢᱟᱱᱮ ᱫᱟᱜ ᱡᱚᱨᱚᱜ ᱠᱟᱱᱟ ᱛᱚ ᱟᱫᱚ ᱚᱱᱟᱛᱮ ᱯᱟᱥ ᱚᱱᱠᱟ ᱟᱸᱡᱚᱢᱚᱜ ᱠᱟᱱᱟ᱾
ᱚᱻ ᱟᱯᱮ ᱥᱮᱫ ᱫᱚᱢᱮᱭ ᱫᱟᱜ ᱫᱟ ᱛᱚᱵᱮ?
ᱫᱚᱢᱮ ᱫᱚ ᱵᱟᱭ ᱫᱟᱜ ᱮᱫᱟ ᱱᱟᱥᱮ ᱱᱟᱥᱮ ᱫᱟᱜ ᱫᱟᱭ ᱟᱫᱚ ᱤᱭᱟᱹᱣ ᱠᱟᱫᱟ ᱠᱚ ᱚᱱᱟ ᱦᱩᱸ ᱠᱩᱞᱦᱤ ᱯᱤᱸᱰᱟᱹ ᱨᱤᱧ ᱫᱩᱲᱩᱵ ᱠᱟᱱᱟ ᱟᱫᱚ ᱱᱚᱰᱮ ᱡᱟᱛᱮ ᱟᱞᱚ ᱞᱚᱥ ᱥᱚᱫᱚᱜ ᱢᱟ ᱚᱱᱟᱛᱮ ᱛᱤᱨᱯᱳᱞ ᱠᱚ ᱮᱢ ᱠᱟᱣᱫᱟ ᱟᱫᱚ ᱚᱱᱟ ᱨᱮᱜᱮ ᱫᱟᱜ ᱡᱚᱨᱚᱜ ᱠᱟᱱᱟ ᱛᱚ ᱥᱟᱰᱮ ᱠᱟᱱᱟ᱾
ᱦᱚᱭ ᱦᱚᱭ ᱦᱚᱭ ᱚᱱᱟ ᱛᱮᱜᱮ ᱯᱟᱥᱮᱜ ᱟᱣᱟᱡᱚᱜ ᱠᱟᱱᱟ ᱥᱚᱢᱟᱝ ᱨᱮᱫᱚ᱾
ᱮ ᱱᱤᱛᱚᱜ ᱥᱮ
ᱟᱞᱮ ᱥᱮᱱ ᱦᱚᱸ ᱵᱟᱝᱼᱟ ᱵᱟᱝᱼᱟ ᱱᱤᱛᱚᱜ ᱫᱚ ᱵᱟᱝ ᱥᱟᱰᱮ ᱟᱞᱮ ᱥᱮᱱ ᱦᱳᱭ ᱫᱟᱜ ᱞᱮ ᱜᱮᱭᱟ ᱟᱫᱚ ᱱᱤᱛᱚᱜ ᱫᱚ ᱟᱥᱩᱨ ᱠᱟᱜᱼᱟ᱾ ᱤᱱᱟᱝ ᱢᱤᱫ ᱜᱷᱟᱹᱲᱤᱡ ᱞᱟᱦᱟᱨᱮ ᱟᱫᱚ ᱟᱞᱮ ᱥᱮᱱ ᱢᱟ ᱱᱚᱜᱚᱭ ᱦᱩᱭᱩᱜ ᱠᱟᱱᱟ ᱥᱮ ᱨᱚᱛ ᱢᱮᱞᱟ ᱠᱚ ᱦᱩᱭᱩᱜ ᱠᱟᱱ᱾ ᱟᱫᱚ ᱛᱤᱦᱤᱱ ᱢᱟ ᱟᱫᱚ ᱫᱟᱜ ᱠᱷᱟᱹᱛᱤᱨ ᱛᱮ ᱟᱫᱚ ᱩᱱᱟᱹᱜ ᱦᱚᱲ ᱵᱟᱠᱚ ᱦᱮᱜ ᱠᱟᱱᱟ ᱛᱦᱤᱱᱜᱮ ᱞᱟᱥ ᱠᱟᱱᱟ᱾
ᱚᱻ ᱚ ᱟᱪᱪᱷᱟ ᱟᱪᱪᱷᱟ ᱛᱟᱦᱞᱮ ᱫᱚ ᱛᱤ ᱢᱮᱞᱟ ᱛᱟᱦᱚᱞᱮ ᱪᱮᱜ ᱞᱮᱠᱟᱢ ᱧᱮᱞ ᱠᱮᱫᱟ?
ᱦᱳᱭ ᱢᱚᱪᱜᱤ ᱟᱞᱮ ᱫᱚᱞᱮ ᱟᱞᱮ ᱱᱚᱸᱰᱮ ᱠᱚ ᱥᱩᱨ ᱜᱤᱭᱟ ᱛᱚ ᱟᱫᱚ ᱥᱚᱢᱚᱭ ᱥᱚᱢᱚᱭ ᱫᱚᱞᱮ ᱪᱟᱞᱟᱣ ᱦᱤᱡᱩᱜ ᱠᱟᱱ ᱜᱮᱭᱟ, ᱵᱮᱲᱟ ᱛᱮ ᱟᱫᱚ ᱛᱮᱦᱮᱧ ᱢᱟᱭ ᱫᱟᱜ ᱠᱟᱱ ᱟᱫᱚ ᱚᱝᱠᱟ ᱛᱮᱜᱮ ᱪᱟᱞᱟᱣ ᱦᱩᱭᱱᱟ᱾ ᱟᱫᱚ ᱛᱮᱦᱤᱧ ᱫᱚ ᱩᱱᱟᱹᱜ ᱵᱟᱝ ᱵᱷᱤᱲ ᱜᱮᱭᱟ ᱫᱟᱜ ᱠᱷᱟᱹᱛᱤᱨ᱾ ᱛᱮ ᱟᱨ ᱫᱚᱠᱟᱱ ᱠᱚᱦᱚᱸ ᱵᱟᱠᱚ ᱵᱟᱹᱭᱥᱟᱹ ᱩᱴᱷᱟᱹᱣ ᱠᱟᱜ ᱠᱚ᱾
ᱚᱻ
ᱟᱵᱚ ᱛᱤᱱ ᱡᱮᱞᱟ ᱥᱮ ᱟᱫᱚ ᱠᱚ ᱜᱟᱯᱟ ᱫᱚ ᱵᱟᱝ ᱛᱟᱦᱮᱱᱟ᱾
ᱚ ᱟᱪᱪᱷᱟ᱾
ᱦᱩᱸ
ᱟᱞᱮ ᱱᱚᱛᱮ ᱦᱚᱸ ᱢᱟᱱᱮ ᱦᱩᱭᱩᱜ ᱜᱮᱭᱟ ᱚᱱᱟ ᱨᱚᱛᱷ ᱢᱮᱞᱟ ᱫᱚ ᱟᱫᱚ ᱱᱚᱸᱰᱮ ᱟᱞᱮ ᱠᱷᱚᱱ ᱫᱚ ᱛᱷᱚᱲᱟ ᱥᱟᱺᱜᱤᱧ ᱧᱚᱜ ᱜᱮᱭᱟ ᱦᱟᱸᱜ ᱚᱱᱟ ᱨᱟᱱᱤᱵᱟᱸᱫ ᱠᱚ ᱢᱮᱛᱟᱜ ᱠᱟᱱᱟ ᱚᱸᱰᱮ ᱦᱩᱭᱩᱜ ᱜᱮᱭᱟ ᱛᱟᱯᱚᱨᱮ ᱱᱚᱰᱮ ᱟᱞᱮ ᱥᱩᱨ ᱨᱮ ᱢᱤᱫᱴᱟᱝ
ᱦᱩᱸ ᱰᱤᱥᱴᱟᱯᱮ ᱠᱟᱱᱟᱭ ᱦᱮᱞᱳ᱾ ᱦᱮᱞᱳᱣ ᱦᱮᱞᱳ